ᱦᱮᱞᱳ
ᱦᱮᱸ ᱪᱮᱫ ᱠᱚᱵᱤᱧ ᱪᱤᱠᱟᱹᱭᱮᱫᱟ?
ᱪᱮᱫ ᱦᱚᱸ ᱵᱟᱝᱟ ᱱᱚᱜᱼᱚᱭ ᱢᱟᱸᱡᱟᱱ ᱡᱚᱢ ᱠᱟᱛᱮᱜ ᱫᱩᱲᱩᱵ ᱵᱟᱲᱟ ᱡᱤᱨᱟᱹᱣ ᱵᱟᱲᱟ᱾
ᱚ ᱤᱧ ᱫᱚ ᱩᱛᱩ ᱤᱥᱤᱱ ᱫᱤᱧ᱾
ᱩᱛᱩᱢ ᱤᱥᱤᱱ ᱫᱟ?
ᱦᱚᱭ᱾
ᱟᱢ ᱜᱮᱢ ᱤᱥᱤᱱᱮᱫ ᱠᱟᱱ ᱜᱚᱜᱚ ᱛᱮᱠᱚ ᱫᱚ?
ᱚ ᱜᱚᱜᱚ ᱛᱟᱠᱚ ᱫᱚ ᱩᱱᱠᱩ ᱫᱚ ᱢᱟ ᱚᱲᱟᱜ ᱨᱮ ᱛᱟᱦᱮᱱ ᱜᱮᱭᱟ ᱠᱚ, ᱤᱧ ᱢᱟ ᱵᱟᱭᱨᱮ ᱨᱮ ᱛᱟᱦᱮᱱ ᱜᱤᱭᱟᱹᱧ ᱢᱮᱥ ᱠᱚᱨᱮ᱾ ᱚᱞᱚᱜ ᱯᱟᱲᱦᱟᱜ ᱞᱟᱹᱜᱤᱫ᱾
ᱚ ᱟᱪᱪᱷᱟ ᱪᱷᱟ᱾
ᱚᱱᱟᱛᱮ ᱤᱝᱞᱤᱥ ᱱᱚᱰᱮ ᱤᱥᱤᱱᱮᱜ ᱛᱤᱧᱟ᱾
ᱟᱯᱱᱟᱨ ᱛᱮ ᱤᱥᱤᱱ ᱦᱩᱭᱩᱜ ᱛᱟᱦᱮᱱᱟ ᱛᱚ ᱵᱟᱨᱦᱮ ᱨᱮ ᱛᱟᱦᱮᱱ ᱦᱩᱭᱩᱜ ᱠᱷᱟᱡ ᱫᱚ᱾
ᱦᱚᱭ᱾
ᱟᱨ ᱛᱚᱵᱮ ᱮᱥᱠᱟᱨ ᱜᱮᱢ ᱛᱟᱦᱮᱱ ᱛᱟᱦᱮᱱᱟ ᱭᱟ ᱯᱷᱤᱨ ᱢᱟᱛᱞᱚᱵ ᱛᱟᱦᱮᱱ ᱛᱟᱦᱮᱱ ᱟᱯᱮ ᱥᱮᱭᱟᱨ ᱨᱮ᱾
ᱮᱥᱠᱟᱨ ᱛᱮᱫᱚ ᱵᱟᱝ ᱟᱞᱮ ᱥᱟᱛᱮ ᱟᱢ ᱥᱟᱛᱮ ᱢᱤᱫᱴᱟᱝ ᱵᱟᱨᱭᱟ ᱵᱟᱨᱭᱟ ᱜᱟᱛᱮ ᱠᱚᱲᱟ ᱠᱤᱱ ᱛᱟᱦᱮᱱ ᱜᱮᱭᱟ᱾
ᱦᱮᱸ᱾
ᱟᱞᱮ ᱯᱮ ᱦᱚᱲ ᱛᱮ ᱛᱟᱦᱮᱱ ᱜᱮᱭᱟᱞᱮ᱾ ᱟᱫᱚ ᱤᱥᱤᱱ ᱦᱚᱸ ᱚᱱᱠᱟ ᱵᱷᱟᱜ ᱠᱟᱱᱟᱞᱮ ᱡᱟᱦᱟᱸᱭ ᱡᱟᱦᱟᱸ ᱫᱤᱱ ᱚᱯ ᱛᱤᱥᱤᱱ ᱤᱭᱟᱹ ᱞᱩᱛᱟᱭᱟ ᱩᱱᱤ ᱜᱮ ᱤᱥᱤᱱᱟᱭ᱾
ᱦᱚᱫ᱾ ᱛᱚ ᱮᱱᱟᱱ ᱥᱚᱢᱚᱭ ᱫᱚ ᱱᱮᱴᱣᱟᱨᱠ ᱵᱚᱦᱚᱛ ᱮ ᱯᱨᱚᱵᱞᱮᱢᱮᱜ ᱠᱟᱱ ᱛᱟᱢ ᱛᱟᱦᱮᱱᱟ ᱪᱮᱠᱟᱛᱮ?
ᱚᱱᱟ ᱚᱱᱟ ᱮᱯ ᱨᱮᱱᱟᱜ ᱜᱮ ᱯᱨᱚᱵᱞᱮᱱ ᱠᱟᱱᱟ, ᱚᱱᱟ ᱫᱚ ᱤᱧ ᱞᱟᱦᱟ ᱫᱤᱱ ᱦᱚᱸ ᱨᱚᱲ ᱠᱟᱫᱤᱧ ᱟᱫᱚ ᱚᱱᱠᱟ ᱮᱯ ᱨᱮᱱᱟᱜ ᱯᱨᱚᱵᱞᱮᱢ ᱛᱟᱦᱮᱸ ᱠᱟᱱᱟ ᱰᱤᱥᱠᱟᱱᱮᱴᱚᱜ ᱠᱟᱱ ᱛᱟᱦᱮᱸᱫ ᱠᱚᱞ ᱠᱚ᱾
ᱦᱮᱸ ᱟᱢᱟᱝ ᱫᱚ ᱛᱤᱱᱟᱹᱜ ᱫᱤᱱ ᱦᱩᱭᱮᱱ ᱛᱟᱢᱟ ᱠᱟᱹᱢᱤ ᱠᱟᱛᱮᱫ ᱱᱚᱣᱟ ᱨᱮ?
ᱚᱻ ᱦᱩᱭ ᱮᱱᱟ ᱵᱟᱨ ᱥᱚᱯᱛᱟ ᱜᱟᱱ ᱞᱮᱠᱟ ᱫᱚ ᱦᱩᱭᱮᱱᱟ ᱡᱚᱭᱮᱱ ᱠᱟᱛᱮᱜ, ᱟᱫᱚ ᱤᱧᱢᱟ ᱮᱠᱡᱟᱢ ᱠᱚ ᱪᱟᱞᱟᱜ ᱠᱟᱱ ᱛᱤᱧ ᱚᱱᱟᱛᱮ ᱵᱤᱥᱤ ᱵᱟᱝ ᱨᱚᱲ ᱫᱤᱧ ᱠᱟᱹᱴᱤᱡ᱾ ᱤᱧ ᱡᱚᱠᱷᱚᱱ ᱱᱟᱢ ᱫᱤᱧ ᱱᱚᱣᱟ ᱥᱚᱱᱤ ᱨᱚᱵᱤᱵᱟᱨ ᱜᱮ ᱵᱤᱥᱤ ᱨᱚᱲᱫᱟᱹᱧ ᱢᱟᱱᱮ ᱠᱞᱟᱥ ᱠᱚᱦᱚᱸ ᱢᱮᱱᱟᱜᱼᱟ ᱛᱚ ᱥᱚᱱᱤ ᱨᱚᱵᱤᱟᱨ ᱪᱷᱩᱴᱤ ᱛᱟᱦᱮᱱ ᱜᱮᱭᱟ ᱚᱱᱟ ᱴᱟᱭᱤᱢ ᱜᱤᱧ ᱞᱮᱜᱮ ᱟᱫᱚ ᱛᱚᱠᱷᱚᱱ ᱠᱚᱞ ᱵᱟᱲᱟᱣ ᱠᱚ ᱦᱩᱭᱩᱜ ᱜᱮᱭᱟ᱾ ᱯᱷᱟᱸᱠᱟ ᱯᱷᱟᱸᱠᱟ ᱴᱟᱭᱤᱢ ᱨᱮ᱾
ᱦᱩᱸ ᱯᱮᱢᱮᱱᱴ ᱠᱚᱫᱚ ᱴᱷᱤᱠ ᱴᱷᱟᱠ ᱜᱤ ᱧᱟᱢᱚᱜ ᱠᱟᱱᱟ ᱱᱚᱣᱟ ᱨᱮ?
ᱦᱚᱭ ᱱᱟᱢᱚᱜ ᱠᱟᱱᱟ, ᱤᱧᱟᱹᱜ ᱯᱷᱟᱥᱴ ᱯᱮᱢᱮᱱᱴ ᱫᱚ ᱠᱟᱹᱴᱤᱡ ᱵᱟᱝ ᱱᱟᱢ ᱠᱟᱱᱟ ᱴᱷᱤᱠ ᱥᱟᱦᱤᱡ ᱫᱚ ᱟᱫᱚ ᱚᱱᱮ ᱡᱟᱦᱟᱸ ᱫᱚ ᱨᱚᱲ ᱨᱮ ᱤᱯᱷᱮᱠᱴ ᱵᱮᱥᱤ ᱮᱢ ᱦᱩᱭᱩᱜ ᱛᱟᱢᱟ ᱛᱚᱵᱮ ᱮᱱᱟᱝ ᱦᱩᱭᱩᱜᱼᱟ᱾ ᱯᱮᱢᱮᱱᱴ ᱡᱟᱥ
ᱦᱮᱸ ᱪᱮᱜ ᱠᱚ ᱢᱮᱱᱟ ᱤᱧ ᱫᱚ ᱛᱤᱦᱤᱧ ᱫᱚ ᱯᱩᱭᱞᱩ ᱫᱤᱱ ᱠᱟᱱ ᱛᱤᱧᱟᱹ ᱟᱨ ᱤᱧ ᱫᱚ ᱩᱱᱟᱹᱜ ᱟᱹᱣᱨᱤᱧ ᱤᱭᱟᱹᱭᱟ ᱤᱧ ᱫᱚ ᱠᱚᱞ ᱫᱚ ᱟᱹᱣᱨᱤᱧ ᱧᱟᱢᱟ ᱠᱷᱟᱹᱞᱤ ᱢᱚᱛᱞᱚᱵ ᱤᱱᱠᱟᱢᱤᱝ ᱤᱧ ᱧᱟᱢ ᱠᱟᱫᱟ ᱦᱤᱡᱩᱜ ᱠᱟᱱᱟ ᱠᱚᱞ ᱤᱧ ᱫᱚ ᱱᱚᱛᱮ ᱠᱷᱚᱡ ᱫᱚ ᱠᱚᱞ ᱫᱚ ᱟᱹᱣᱨᱤᱧ ᱧᱟᱢᱟ ᱴᱟᱥᱠ ᱢᱚᱛᱞᱚᱵ ᱤᱧ ᱧᱟᱢᱟ ᱟᱫᱚ ᱚᱱᱟ ᱛᱤᱱᱟᱹᱜ ᱫᱤᱱ ᱨᱮ ᱧᱟᱢᱚᱜ ᱠᱟᱱᱟ ᱢᱚᱛᱞᱚᱵ ᱠᱤ ᱵᱟᱨ ᱫᱤᱱ ᱯᱮ ᱫᱤᱱ ᱥᱟᱭᱫᱷᱟᱢ᱾
ᱦᱮᱸ ᱪᱚᱵᱤᱥ ᱜᱷᱚᱱᱴᱟ ᱛᱮᱦᱮᱧ ᱫᱚ ᱨᱚᱵᱤᱵᱟᱨ ᱠᱟᱱᱟ ᱛᱚ, ᱛᱮᱦᱮᱧ ᱫᱚ ᱵᱟᱝ ᱱᱟᱢᱚᱜᱼᱟ, ᱜᱟᱯᱟ ᱠᱷᱚᱱ ᱫᱚ ᱱᱟᱢᱚᱜᱼᱟ᱾ ᱢᱟᱱᱮ ᱥᱚᱱᱤ ᱨᱚᱵᱤᱵᱟᱨ ᱫᱚ ᱚᱯᱷᱤᱥ ᱪᱷᱩᱴᱤ ᱛᱟᱦᱮᱱ ᱜᱮᱭᱟ ᱛᱚ ᱟᱫᱚ ᱚᱱᱟᱛᱮ ᱟᱫᱚ ᱵᱚᱱᱫᱚ ᱛᱟᱦᱮᱱ ᱜᱮᱭᱟ ᱚᱱᱟ ᱠᱟᱢᱤ ᱫᱚ ᱵᱟᱝ ᱦᱩᱭᱩᱜ ᱜᱮᱭᱟ ᱨᱚᱵᱤᱵᱟᱨ ᱥᱚᱢᱵᱟᱨ ᱦᱮᱡ ᱞᱮᱠᱷᱟᱱ ᱥᱮᱛᱟᱜ ᱱᱚᱴᱟ ᱥᱮᱜ ᱜᱮ ᱦᱩᱭᱩᱜ ᱛᱟᱢᱟ᱾
ᱱᱚᱣᱟ ᱨᱮᱫᱚ ᱠᱳᱭ ᱱᱚᱭᱥᱮᱥ ᱵᱮᱜᱮᱨᱟ ᱠᱳᱭ ᱚᱝᱠᱟ ᱤᱯᱷᱮᱠ ᱴᱮᱴ ᱯᱨᱚᱵᱞᱮᱢ ᱫᱚ ᱵᱟᱹᱱᱩᱜᱼᱟ, ᱦᱟᱸᱝ ᱾ ᱡᱮᱥᱮ ᱠᱤ ᱠᱳᱭ ᱱᱚᱭᱮᱥ ᱦᱟᱡᱩᱜ ᱠᱟᱱᱟᱭ ᱤᱭᱟ ᱯᱷᱤᱨ ᱢᱚᱛᱞᱚᱵ ᱠᱤ ᱡᱟᱦᱟᱱᱟᱜ ᱪᱮᱜ ᱤᱧ ᱢᱮᱱᱟ, ᱱᱚᱝᱠᱟᱱᱟᱜ ᱯᱞᱮᱴᱯᱷᱚᱨᱢ ᱨᱮ ᱟᱨᱮᱢ ᱠᱟᱹᱢᱤ ᱵᱟᱲᱟᱣ ᱠᱟᱫᱟ ᱤᱭᱟ ᱯᱷᱮᱹᱨ ᱱᱚᱣᱟ ᱫᱚ ᱯᱷᱟᱥᱴ ᱴᱟᱭᱤᱢ ᱠᱟᱱ ᱛᱟᱢᱟ?
ᱯᱷᱟᱥᱴ ᱴᱟᱭᱤᱢ ᱠᱟᱱᱟ ᱤᱧᱢᱟ ᱟᱹᱰᱤ ᱫᱷᱟᱣ ᱟᱹᱰᱤ ᱫᱷᱟᱣ ᱢᱚᱱᱮ ᱠᱟᱹᱫᱤᱧ ᱡᱮ ᱠᱟᱹᱢᱤᱭᱤᱧ, ᱟᱫᱚ ᱟᱫᱚ ᱤᱧ ᱢᱟ ᱩᱱᱚᱜ ᱜᱩᱨᱩᱛᱛᱚ ᱵᱟᱝ ᱮᱢ ᱠᱟᱫᱤᱧ ᱡᱟ ᱦᱮᱸ ᱦᱩᱭ ᱫᱟᱲᱮᱭᱟᱜᱼᱟ ᱯᱷᱮᱹᱠ, ᱚᱝᱠᱟ ᱦᱩᱭ ᱫᱟᱲᱮᱭᱟᱜᱼᱟ ᱚᱱᱟᱛᱮ ᱵᱟᱝ ᱠᱚᱨᱟᱣ ᱠᱟᱫᱤᱧ ᱾ ᱟᱰᱤ ᱫᱷᱟᱣ ᱜᱮ ᱱᱚᱝᱠᱟ ᱦᱮᱡ ᱞᱮᱱᱟ ᱥᱩᱡᱳᱜ ᱠᱚ ᱦᱮᱡ ᱞᱮᱱᱟ ᱾
ᱤᱧ ᱫᱚ ᱯᱷᱟᱥᱴ ᱴᱟᱭᱤᱢ ᱤᱧ ᱢᱟᱹᱛᱞᱟᱹᱵ ᱱᱚᱣᱟ ᱯᱷᱟᱥᱴ ᱴᱟᱭᱤᱢ ᱫᱚ ᱵᱟᱝ ᱠᱟᱱ ᱛᱤᱧᱟᱹ, ᱢᱟᱹᱛᱞᱟᱹᱵ ᱥᱟᱱᱛᱟᱞᱤ ᱨᱮ ᱯᱷᱟᱹᱥᱴ ᱴᱟᱭᱤᱢ ᱠᱟᱱ ᱛᱤᱧᱟ ᱾ ᱮᱴᱟᱜ ᱟᱜ ᱢᱤᱫ ᱢᱤᱫᱴᱮᱡ ᱡᱚᱥᱴᱚᱠ ᱮᱻ ᱮᱯᱞᱤᱠᱮᱥᱮᱱ ᱢᱮᱱᱟᱜᱼᱟ ᱢᱤᱫᱴᱮᱜ ᱟᱜᱟᱨᱮᱢ ᱧᱮᱞ ᱠᱟᱫᱟ ᱛᱚ ᱭᱟ ᱯᱷᱤᱨᱮᱢ ᱟᱸᱡᱚᱢ ᱠᱟᱜ ᱠᱷᱟᱡ ᱾ ᱛᱚ ᱚᱱᱟᱨᱮ ᱦᱤᱱᱫᱤ, ᱤᱝᱞᱤᱥ, ᱵᱟᱝᱜᱟᱞᱤ ᱥᱟᱝᱥᱠᱨᱤᱛ ᱵᱟᱞᱟ ᱨᱤᱝ ᱠᱟᱹᱢᱤ ᱞᱟᱜᱟ ᱞᱮᱫᱟ ᱵᱟᱴ ᱟ ᱚᱱᱟ ᱨᱮᱫᱚ ᱵᱚᱦᱚᱛ ᱡᱟᱫᱟ ᱢᱟᱛᱞᱚᱵ ᱜᱟᱭᱤᱰ ᱞᱟᱭᱤᱱᱥ ᱯᱷᱳᱞᱳ ᱦᱩᱭᱩᱜᱼᱟ ᱟᱨ ᱱᱚᱣᱟ ᱠᱷᱚᱡ ᱫᱚ ᱠᱟᱯᱷᱤ ᱤᱭᱩᱱᱤᱠ ᱧᱚᱜ ᱜᱮᱭᱟ, ᱢᱚᱛᱞᱚᱵ ᱠᱤ ᱪᱮᱜ ᱤᱧ ᱢᱮᱱᱟ ᱡᱮᱥᱮ ᱠᱤ ᱱᱚᱣᱟ ᱨᱮᱫᱚᱵᱚᱱ ᱜᱟᱞᱢᱟᱨᱟᱜ ᱠᱟᱱᱟ ᱴᱷᱤᱠ ᱴᱷᱟᱠ ᱜᱮ ᱯᱮᱢᱮᱱᱴ ᱠᱚ ᱞᱟᱹᱭ ᱠᱟᱫᱟ ᱟᱨ ᱟᱸᱻ ᱚᱱᱠᱟ ᱱᱚᱭᱥᱮᱥ ᱠᱚᱨᱮᱱᱟᱜ ᱠᱳᱭ ᱤᱥᱩᱥ ᱵᱟᱹᱱᱩᱜᱼᱟ, ᱚᱱᱟ ᱨᱮᱫᱚ ᱡᱟᱸᱦᱟᱸ ᱴᱷᱮᱡ ᱟᱜᱟᱨ ᱠᱩᱪ ᱵᱷᱤ ᱛᱷᱚᱲᱟ ᱥᱟ ᱥᱟᱣᱩᱱᱰ ᱦᱤᱡᱩᱜᱼᱟ ᱛᱚ ᱵᱟᱝ ᱠᱚᱞ ᱰᱤᱥᱠᱟᱱᱮᱠᱴᱚᱜᱼᱟ ᱥᱮ ᱰᱟᱭᱨᱮᱠᱴ ᱢᱚᱛᱞᱚᱵ ᱠᱚᱞ ᱜᱮ ᱵᱟᱝ ᱞᱟᱜᱟᱜ ᱛᱟᱦᱮᱱᱟ ᱾ ᱟᱨ ᱱᱚᱣᱟ ᱨᱮᱫᱚ ᱚᱝᱠᱟ ᱯᱨᱚᱵᱽᱞᱮᱢ ᱪᱮᱫ ᱦᱚᱸ ᱵᱟᱹᱱᱩᱜᱼᱟ, ᱱᱤᱛᱚᱜ ᱢᱚᱛᱞᱚᱵ ᱤᱧ ᱟᱸᱡᱚᱢ ᱧᱟᱢᱮᱫ ᱠᱟᱱᱟ ᱪᱮᱬᱮ ᱠᱚ ᱨᱟᱜ ᱫᱟ ᱤᱭᱟ ᱯᱷᱤᱨ ᱡᱟᱦᱟᱱᱤᱡ ᱟᱸᱡᱚᱢ ᱫᱟ ᱟᱢ ᱥᱮᱜ ᱠᱷᱚᱡ, ᱚ ᱤᱥᱤᱱ ᱫᱟᱢ ᱾
ᱦᱮᱸ, ᱤᱥᱤᱱ ᱫᱤᱧ ᱟᱫᱚ ᱤᱧᱢᱟ ᱨᱟᱥᱛᱟ ᱨᱮᱜᱮ ᱛᱟᱦᱮᱱ ᱜᱤᱭᱟᱹᱧ ᱟᱫᱚ ᱚᱱᱟᱛᱮ ᱪᱮᱬᱮ ᱠᱚ ᱫᱚᱢᱮ ᱠᱚ ᱨᱟᱜ ᱮᱰᱟ ᱟᱨ ᱟᱰᱰᱤ ᱦᱚ ᱜᱟᱹᱰᱤ ᱦᱚᱸ ᱪᱟᱞᱟᱜ ᱜᱮᱭᱟ ᱥᱚᱵ ᱥᱚᱢᱚᱭ ᱜᱮ, ᱟᱫᱚ ᱱᱤᱛᱚᱜ ᱨᱩᱢ ᱵᱷᱤᱛᱤᱨ ᱨᱮ ᱢᱤᱫᱴᱟᱝ ᱜᱤᱫᱽᱨᱟᱹ ᱢᱮᱱᱟᱭᱟ ᱩᱱᱤ ᱢᱟ ᱯᱟᱲᱦᱟᱜ ᱠᱟᱱᱟᱭ, ᱟᱫᱚ ᱦᱮᱸ ᱱᱚᱜᱼᱚᱭ ᱤ ᱛᱤᱱ ᱫᱤᱱ ᱡᱮᱦᱮᱛᱩ ᱚᱱᱟ ᱨᱟᱱᱱᱟ ᱵᱟᱲᱟ ᱦᱮᱜ ᱠᱟᱛᱮ ᱜᱮ ᱟᱫᱚ ᱯᱚᱨᱮ ᱫᱤᱱ
ᱦᱮᱸ ᱾
ᱱᱚᱸᱰᱮ ᱜᱮ ᱛᱟᱦᱮᱱ ᱦᱩᱭᱩᱜᱼᱟ ᱵᱟᱝ ᱟᱞᱟᱫᱟ ᱾
ᱦᱮᱸ ᱛᱚ ᱚᱱᱟ ᱞᱟᱹᱜᱤᱫ ᱛᱮ ᱢᱚᱛᱞᱚᱵ ᱛᱷᱚᱲᱟ ᱵᱚᱦᱚᱛ ᱡᱟᱦᱟᱱᱟᱜ ᱤᱧ ᱧᱮᱞᱮᱜ ᱠᱟᱱ ᱜᱮᱭᱟ ᱟᱨᱦᱚᱸ ᱤᱧᱤᱧ ᱵᱟᱫ ᱞᱮᱜᱟ ᱠᱮᱫᱟ ᱾ ᱛᱤᱱ ᱪᱟᱨ ᱠᱚᱞ ᱤᱧ ᱮᱴᱮᱱᱰ ᱠᱟᱫᱟ, ᱯᱮᱭᱟ ᱯᱩᱱᱭᱟ ᱠᱚᱞᱤᱧ ᱮᱴᱮᱱᱰ ᱠᱮᱫᱟ ᱾
ᱚᱠᱚᱭ ᱚᱝᱠᱟ ᱮᱥᱩᱥ ᱫᱚ ᱵᱟᱝ ᱠᱨᱤᱭᱮᱴᱚᱜ ᱠᱟᱱᱟ ᱟᱨ ᱪᱮᱜ ᱠᱚ ᱢᱮᱱᱟ ᱢᱚᱛᱞᱚᱵ ᱠᱤ ᱥᱳᱭᱮᱜ ᱠᱟᱱ ᱛᱤᱧ ᱜᱮᱭᱟᱭ ᱮᱠᱥᱮᱯᱴᱮᱰ ᱾ ᱴᱟᱹ ᱥᱟᱭᱟᱫ ᱢᱤᱫᱴᱮᱜ ᱠᱚᱞ ᱨᱮᱡᱮᱠᱴ ᱮᱱ ᱛᱤᱧᱟᱹ ᱾ ᱚᱱᱟᱨᱮ ᱱᱟᱥᱮᱱᱟᱜ ᱜᱤᱧ ᱨᱚᱲ ᱠᱮᱫᱟ ᱟᱨ ᱥᱟᱭᱟᱫ ᱚᱱᱟ ᱟᱢᱟᱜ ᱠᱤ ᱛᱟᱦᱮᱸᱞᱮᱱᱟ ᱟᱰ ᱤᱭᱟᱹᱭᱱᱟ ᱰᱤᱥᱠᱟᱱᱮᱠᱴ ᱱᱟ ᱾
ᱵᱟᱝ ᱤᱧᱟᱹᱜ ᱢᱟᱛᱚ ᱮᱠᱥᱮᱯᱴ ᱠᱟᱜ ᱛᱤᱧᱟᱹ ᱠᱚ, ᱤᱧᱟ ᱢᱟ ᱮᱠᱥᱮᱯᱴ ᱠᱟᱜ ᱛᱤᱧᱟᱹ ᱠᱚ ᱵᱚᱞᱮ ᱾ ᱵᱟᱝ ᱧᱮᱞ ᱠᱟᱫᱤᱧ ᱢᱚᱱᱮᱦᱚᱭ ᱮᱠᱥᱮᱯᱴ ᱠᱟᱜ ᱛᱤᱧᱟ ᱠᱚ ᱾
ᱦᱮᱸ ᱢᱟᱛ ᱤᱧ ᱥᱮᱜ ᱠᱷᱚᱱ ᱫᱚ ᱨᱮᱤᱡᱮᱠᱴ ᱠᱟᱱᱟ ᱵᱚᱦᱚᱛ ᱵᱟᱹᱧ ᱨᱚᱲᱞᱮᱫᱟ ᱾ ᱠᱚᱢ ᱜᱤᱧ ᱨᱚᱲ ᱠᱟᱫᱟ, ᱟᱫᱚ ᱟᱢ ᱤᱧ ᱱᱚᱣᱟ ᱵᱟᱹᱧ ᱵᱩᱡᱷᱟᱹᱣᱮᱜ ᱠᱟᱱᱟ ᱤᱧᱟᱹᱜ ᱢᱟ ᱟᱸ ᱱᱤᱛᱚᱜ ᱦᱟᱹᱵᱤᱡ ᱢᱚᱛᱞᱚᱵ ᱠᱤ ᱚᱱᱟ ᱠᱚᱞ ᱴᱟᱥᱠ ᱟᱹᱣᱨᱤᱧ ᱧᱟᱢᱟ ᱛᱚ ᱱᱚᱣᱟ ᱠᱚ ᱮᱠᱥᱮᱯᱴ ᱛᱤᱧᱟᱹ ᱚᱱᱟ ᱱᱟᱜ ᱯᱮᱢᱮᱱᱴ ᱦᱤᱡᱩᱜᱼᱟ ᱠᱤ ᱵᱟᱝ ᱦᱤᱡᱩᱜᱼᱟ?
ᱦᱳᱭ ᱦᱤᱡᱩᱜᱼᱟ, ᱦᱤᱡᱩᱜᱼᱟ, ᱦᱤᱡᱩᱜᱼᱟ ᱾
ᱦᱮᱸ ᱟᱫᱚ ᱤᱵᱷᱤᱱᱤᱝ ᱴᱟᱭᱤᱢ ᱨᱮ ᱤᱭᱟᱹ ᱦᱩᱭᱩᱜ ᱛᱟᱦᱮᱱᱟ ᱥᱮ ᱢᱤᱴᱤᱝ ᱦᱩᱭᱩᱜ ᱛᱟᱦᱮᱱᱟ ᱾ ᱛᱚ ᱦᱮᱸ ᱩᱱᱨᱮ ᱦᱟᱸᱜ ᱡᱟᱦᱟᱱᱟᱜ ᱰᱟᱣᱩᱴ ᱛᱟᱦᱮᱱ ᱠᱷᱟᱡ ᱦᱟᱸᱜ ᱤᱧ ᱠᱞᱤᱭᱟᱨ ᱠᱮᱜ ᱜᱮ, ᱢᱚᱛᱞᱚᱵ ᱟᱢ ᱪᱮᱫ ᱞᱮᱠᱟᱢ ᱟᱹᱭᱠᱟᱹᱣᱫᱟ ᱱᱚᱣᱟ ᱯᱞᱟᱴᱯᱷᱚᱨᱚᱢ ᱨᱮ ᱦᱮᱡ ᱠᱟᱛᱮᱜ ᱠᱟᱹᱢᱤᱨᱮ ᱤᱧ ᱢᱟᱛᱚ ᱵᱚᱦᱩᱛ ᱵᱮᱥᱤᱧ ᱵᱩᱡᱷᱟᱹᱣᱮᱜ ᱠᱟᱱᱟ᱾
ᱦᱮᱸ ᱤᱧ ᱦᱚᱸ ᱤᱧ ᱦᱚᱸ ᱵᱮᱥ ᱜᱤᱧ ᱵᱩᱡᱷᱟᱹᱫᱟ ᱪᱮᱫᱟᱜ ᱥᱮ ᱢᱟᱱᱮ ᱤᱧ ᱢᱟ ᱱᱤᱛᱚᱜ ᱥᱟᱱᱛᱟᱲᱤ ᱛᱮᱜᱮ ᱚᱞᱚᱜ ᱯᱟᱲᱦᱟᱜ ᱠᱚᱨᱟᱣᱫᱤᱧ ᱟᱫᱚ ᱟᱫᱚ ᱤᱧᱟᱹᱜ ᱡᱟᱦᱟᱸᱭ ᱠᱚ ᱠᱚ ᱢᱟᱱᱮ ᱟᱹᱰᱤᱜᱟᱱ ᱟᱹᱠᱤᱞᱟᱱ ᱦᱚᱲ ᱠᱚ ᱢᱮᱱᱟᱜ ᱠᱚᱣᱟ ᱱᱚᱰᱮ ᱡᱚᱲᱟᱣ ᱠᱚ ᱢᱮᱱᱟᱜ ᱠᱚᱣᱟ ᱩᱱᱠᱩ ᱴᱷᱮᱱ ᱦᱚᱸ ᱤᱧᱟᱹᱜ ᱯᱟᱲᱦᱟᱣ ᱫᱤᱠ ᱠᱚᱨᱮ ᱚᱱᱮ ᱟᱹᱰᱤᱴᱟᱥ ᱥᱩᱵᱤᱫᱷᱟ ᱦᱮᱞᱯ ᱠᱚ ᱱᱟᱢᱫᱤᱧ ᱤᱧ ᱫᱚ᱾ ᱢᱟᱱᱮ ᱡᱮᱢᱚᱱ ᱵᱷᱟᱱᱰᱟᱱ ᱠᱚᱨᱮ ᱥᱚᱨᱦᱟᱭ ᱠᱚᱨᱮ ᱪᱮᱫᱟᱜ ᱦᱩᱞ ᱮᱛᱚᱦᱚᱵ ᱞᱮᱱᱟ ᱱᱚᱣᱟᱠᱩ ᱤᱫᱤ ᱴᱷᱮᱱ ᱩᱱᱠᱩ ᱴᱷᱮᱱ ᱠᱩᱠᱞᱤᱧ ᱫᱚᱦᱚᱭᱫᱟ ᱟᱫᱚ ᱩᱱᱠᱩ ᱢᱤᱛᱟᱹᱧ ᱠᱟᱱᱟ ᱠᱚ ᱡᱟᱦᱟᱸ ᱫᱚ ᱤᱧᱟᱹᱜ ᱚᱞᱚᱜ ᱯᱟᱲᱦᱟᱶ ᱫᱤᱠ ᱠᱚᱨᱮᱦᱚᱸ ᱢᱟᱱᱮ ᱥᱩᱵᱤᱫᱷᱟᱧ ᱧᱟᱢ ᱫᱟ ᱟᱫᱚ ᱚᱱᱟᱜᱮ ᱤᱧ ᱢᱟᱱᱮ ᱨᱟᱹᱥᱠᱟᱹ ᱵᱩᱡᱫᱤᱧ ᱡᱟᱦᱟᱸ ᱚᱞᱚᱜ ᱯᱟᱲᱦᱟᱣ ᱫᱤᱠ ᱥᱚ ᱦᱚ ᱥᱩᱵᱤᱫᱷᱟ ᱦᱩᱭᱩᱜ ᱠᱟᱱ ᱛᱤᱧᱟᱹ ᱟᱫᱚ ᱠᱟᱹᱣᱰᱤ ᱦᱚᱸ ᱧᱟᱢᱚᱜ ᱠᱟᱱᱟ᱾
ᱦᱮᱸ ᱠᱟᱹᱣᱰᱤ ᱦᱚᱸ ᱧᱟᱢᱚᱜ ᱠᱟᱱᱟ ᱟᱨ ᱢᱚᱛᱞᱚᱵ ᱠᱤ ᱟᱢᱟᱜ ᱦᱮᱞᱯ ᱦᱚᱸ ᱦᱩᱭᱩᱜ ᱠᱟᱱᱟ ᱟᱨ ᱴᱟᱭᱤᱢ ᱛᱷᱚᱲᱟᱢ ᱮᱢᱟ ᱛᱚ ᱟᱢᱟᱜ ᱜᱮ ᱚᱱᱟᱨᱮ ᱢᱚᱸᱡᱽ ᱦᱩᱭᱩᱜ-ᱟ ᱦᱮᱸᱥᱮ
ᱦᱳᱭ
ᱟᱨ ᱛᱷᱚᱲᱟ ᱵᱚᱦᱩᱛ ᱴᱟᱭᱤᱢ ᱩᱰᱩᱠ ᱢᱮ ᱯᱟᱲᱦᱟᱣ ᱢᱤᱫ ᱜᱷᱟᱹᱲᱤᱡ ᱢᱚᱛᱞᱚᱵ ᱯᱟᱲᱦᱟᱜ ᱟᱢ ᱛᱚ ᱢᱤᱫ ᱜᱷᱟᱹᱲᱤ ᱠᱟᱛᱮᱜ ᱴᱟᱭᱤᱢ ᱮᱢ ᱩᱰᱩᱠᱟ ᱛᱚ ᱟᱢᱟᱜ ᱜᱮ ᱢᱚᱸᱡᱽ ᱦᱩᱭᱩᱜ-ᱟ ᱯᱞᱟᱥ ᱮᱱᱤᱴᱟᱭᱤᱢ ᱟᱜᱟᱨᱮᱢ ᱯᱟᱲᱦᱟᱣ ᱫᱟ ᱛᱚ ᱯᱟᱲᱦᱟᱣ ᱯᱟᱲᱦᱟᱣ ᱛᱮ ᱵᱳᱨᱤᱝ ᱦᱚᱸ ᱵᱩᱡᱷᱟᱹᱜ ᱛᱟᱦᱮᱱᱟ ᱢᱟᱭᱤᱱᱰ ᱰᱤᱥᱴᱟᱵ ᱦᱚᱸ ᱵᱩᱡᱷᱟᱹᱜ ᱛᱟᱦᱮᱱᱟ᱾ ᱛᱷᱚᱲᱟ ᱵᱚᱦᱚᱛ ᱞᱟᱭᱤᱯᱷ ᱮᱱᱴᱟᱨᱴᱮᱱᱢᱮᱱᱴ ᱛᱚ ᱪᱟᱭᱭᱮ ᱪᱟᱭᱭᱮ ᱦᱮᱸ ᱥᱮ ᱟᱨ ᱟᱜᱟᱨ ᱵᱚᱦᱚᱛ ᱦᱚᱲ ᱨᱮᱜᱩᱞᱟᱨᱞᱤ ᱵᱟᱨᱟ ᱜᱷᱟᱱᱴᱟ ᱛᱮᱨᱚ ᱜᱷᱚᱱᱴᱟ ᱠᱚ ᱯᱟᱲᱦᱟᱜ ᱠᱟᱱᱟ ᱵᱚᱦᱚᱛ ᱡᱟᱫᱟ ᱡᱟᱦᱟᱸᱭ ᱡᱟᱸᱦᱟᱭ ᱢᱚᱛᱞᱚᱵ ᱜᱚᱨᱢᱮᱱᱴ ᱡᱚᱵ ᱵᱟᱜᱮᱨᱟ ᱛᱮᱭᱟᱨᱤ ᱥᱟᱱᱟᱭᱭᱟ ᱡᱟᱦᱟᱱᱟᱜ ᱟᱨ ᱡᱟᱦᱟᱸᱭ ᱟᱴ ᱜᱷᱚᱱᱴᱟᱭ ᱯᱟᱲᱦᱟᱜ ᱠᱟᱱᱟ ᱟᱴ ᱜᱷᱟᱱ ᱴᱟᱭ ᱯᱟᱲᱦᱟᱜ ᱠᱟᱱᱟ ᱛᱚ ᱩᱱᱤ ᱛᱷᱚᱲᱟ ᱵᱟᱝ ᱛᱷᱚᱲᱟ ᱜᱷᱟᱹᱲᱤᱡ ᱢᱤᱫ ᱜᱷᱟᱹᱲᱤᱡ ᱫᱚ ᱩᱱᱤ ᱴᱟᱭᱤᱢ ᱵᱚᱦᱩᱛ ᱞᱟᱹᱠᱛᱤ ᱜᱮᱭᱟ᱾ ᱠᱤ ᱛᱷᱚᱲᱟ ᱵᱚᱦᱚᱛ ᱩᱱᱤ ᱢᱟᱭᱤᱱᱰ ᱨᱮᱥᱴ ᱮᱢᱟᱣᱟ ᱢᱟᱭᱤᱱᱰ ᱮᱱᱴᱟᱨᱴᱮᱱ ᱮᱢᱟᱣᱟᱭ ᱦᱮᱸ ᱥᱮ
ᱦᱳᱭ ᱦᱳᱭ
ᱚᱱᱟ ᱞᱟᱹᱜᱤᱫ ᱯᱟᱲᱦᱟᱜ ᱜᱤᱫᱽᱨᱟᱹ ᱞᱟᱹᱜᱤᱫ ᱫᱚ ᱱᱚᱣᱟ ᱠᱚ ᱵᱚᱦᱚᱛ ᱡᱟᱹᱨᱩᱨᱤ ᱜᱮᱭᱟ ᱤᱧᱦᱚᱧ ᱯᱟᱲᱦᱟᱜ ᱜᱤᱫᱽᱨᱟᱹ ᱠᱟᱱ ᱜᱮᱭᱟ ᱵᱟᱴ
ᱦ
ᱯᱷᱤᱞᱦᱟᱞ ᱟᱪᱟᱱᱚᱠ ᱱᱚᱣᱟ ᱟᱢ ᱚᱠᱟ ᱠᱷᱚᱡ ᱮᱢ ᱧᱟᱢ ᱟᱠᱟᱫᱟ ᱠᱮᱫᱟ ᱤᱧ ᱫᱚ ᱤᱱᱥᱴᱟᱜᱨᱟᱢ ᱠᱷᱚᱡ ᱤᱧ ᱧᱟᱢ ᱟᱠᱟᱫᱟ᱾
ᱤᱧ ᱫᱚ ᱤᱱᱥᱴᱟᱜᱨᱟᱢ ᱠᱷᱚᱱ ᱫᱚ ᱵᱟᱝ ᱟᱹᱰᱤ ᱠᱚᱞᱮᱡᱽ ᱨᱮᱱ ᱜᱮ ᱢᱤᱫᱴᱟᱝ ᱢᱮᱰᱟᱢ ᱛᱟᱦᱮᱱ ᱢᱮᱰᱟᱢ ᱢᱮᱱᱟᱭᱟ ᱤᱭᱩᱱᱤᱵᱷᱟᱨᱥᱤᱴᱤ ᱨᱤᱱᱤᱡ ᱟᱫᱚ ᱩᱱᱤ ᱜᱮ ᱞᱟᱹᱭᱮᱫᱟᱭ ᱛᱟᱦᱚᱞᱮ ᱯᱷᱟᱠᱟ ᱴᱟᱭᱤᱢ ᱨᱮ ᱠᱟᱹᱢᱤ ᱱᱚᱣᱟ ᱠᱚ ᱠᱚᱞᱟ ᱠᱚ ᱠᱚᱞ ᱵᱟᱲᱟᱭ ᱯᱮ᱾ ᱡᱟᱜᱮ ᱠᱟᱹᱣᱰᱤ ᱠᱚ ᱱᱟᱢᱟᱢ ᱚᱲᱟᱜ ᱠᱚᱨᱮ ᱴᱟᱠᱟ ᱯᱚᱭᱥᱟ ᱫᱚ ᱠᱤᱥᱳᱨ ᱦᱚᱲ ᱫᱚ ᱵᱟᱹᱱᱩᱜ ᱠᱚᱣᱟ ᱵᱟᱝ ᱛᱟᱦᱮᱸ ᱵᱟᱝ ᱠᱟᱱᱟ ᱠᱚᱛᱚ ᱟᱫᱚ ᱛᱟᱦᱚᱞᱮ ᱱᱚᱣᱟ ᱠᱟᱹᱢᱤ ᱞᱮᱠᱷᱟᱱ ᱡᱟᱜᱮ ᱦᱮᱞᱯ ᱠᱚ ᱧᱟᱡ ᱟᱯᱮ ᱱᱚᱰᱮ ᱠᱷᱚᱱ ᱯᱚᱭᱥᱟ ᱟᱨᱡᱟᱣ ᱠᱟᱛᱮᱫ᱾ ᱟᱫᱚ ᱢᱮᱰᱟᱢ ᱜᱮ ᱞᱟᱹᱭ ᱮᱫᱟᱭ ᱦᱮᱸ
ᱟᱯᱱᱟᱨᱟᱜ ᱜᱚᱲᱚ ᱦᱚᱢ ᱧᱟᱢᱟ ᱟᱢᱟᱜ ᱵᱟᱵᱚᱫ ᱛᱮ ᱡᱟᱦᱟᱸ ᱛᱤᱱᱟᱹᱜ ᱚᱲᱟᱜ ᱠᱷᱚᱢ ᱜᱚᱲᱚ ᱵᱚᱱ ᱠᱷᱚᱡᱚᱜ ᱠᱟᱱᱟ ᱚᱱᱟ ᱠᱷᱚᱡ ᱢᱚᱡᱽ ᱵᱩᱡ ᱦᱩᱭᱩᱜ-ᱟ ᱠᱤ ᱟᱯᱱᱟᱨ ᱛᱮ ᱡᱩᱫᱤ ᱯᱟᱲᱦᱟᱣ ᱜᱤᱫᱽᱨᱟᱹ ᱯᱟᱲᱦᱟᱣ ᱠᱮ ᱥᱟᱛ ᱥᱟᱛ ᱡᱩᱫᱤ ᱟᱡᱦᱚᱸ ᱡᱟᱦᱟᱱᱟᱜ- ᱮ ᱪᱤᱠᱟᱹᱭᱟ ᱛᱚ ᱩᱱᱤᱭᱟᱜ ᱦᱚᱸ ᱢᱚᱸᱡᱽ ᱦᱩᱭᱩᱜ-ᱟ ᱠᱤ ᱚᱲᱟᱜ ᱨᱮ ᱥᱟᱨᱟ ᱠᱷᱚᱡ ᱯᱚᱭᱥᱟ ᱵᱟᱹᱧ ᱠᱚᱭ ᱠᱚᱣᱟ ᱦᱮᱸ ᱥᱮ ᱛᱤᱱᱟᱹᱜ ᱜᱚ ᱵᱟᱵᱟ ᱴᱷᱮᱡ ᱯᱟᱹᱭᱥᱟᱹᱧ ᱠᱷᱚᱡᱚᱜᱼᱟ ᱟᱨ ᱢᱤᱫᱴᱮᱡ ᱠᱟᱱᱟ ᱥᱮ ᱠᱤ ᱥᱟᱨᱟ ᱠᱷᱚᱡ ᱠᱷᱚᱡᱚᱜ ᱦᱚᱸ ᱢᱚᱸᱡᱽ ᱵᱟᱝ ᱟᱹᱭᱠᱟᱹᱜ ᱛᱟᱦᱮᱱᱟ᱾ ᱤᱧᱟᱹᱜ ᱢᱚᱱᱮ ᱢᱮᱱ ᱛᱟᱦᱮᱱᱟ ᱠᱤ ᱱᱤᱛᱚᱜ ᱫᱚ ᱞᱟᱴᱩᱭ ᱱᱟᱵᱚᱱ ᱟᱼᱼ ᱞᱟᱹᱴᱩ ᱠᱟᱛᱮᱫ ᱦᱚᱸ ᱡᱩᱫᱤ ᱜᱚ ᱵᱟᱵᱟ ᱴᱷᱮᱡᱼᱼ ᱯᱟᱭᱥᱟ ᱵᱚᱱ ᱠᱷᱚᱡᱚᱜᱼᱟ ᱦᱟᱨ ᱥᱚᱢᱚᱭ ᱨᱮ ᱛᱚ ᱢᱤᱫᱴᱮᱡ ᱪᱮᱫ ᱞᱮᱠᱟ ᱟᱹᱭᱠᱟᱹᱜᱼᱼ ᱠᱟᱱᱟ ᱠᱤ ᱜᱚᱼ ᱵᱟᱵᱟ ᱦᱚᱸ ᱫᱩᱠᱷᱤᱧ ᱮᱢᱟᱭ ᱠᱟᱱᱟ ᱦᱮᱸ ᱥᱮ, ᱜᱚ ᱵᱟᱵᱟ ᱫᱚ ᱢᱤᱜᱼᱼ ᱦᱚᱸ ᱵᱟᱠᱚ ᱢᱮᱛᱟ ᱵᱚᱱ ᱛᱟᱦᱮᱱᱟ, ᱠᱤᱼᱼ ᱯᱟᱭᱥᱟ ᱵᱟᱹᱱᱩᱜᱼᱟ, ᱥᱮ ᱵᱟᱹᱧ ᱮᱢ ᱫᱟᱲᱮᱭᱟᱢ ᱠᱟᱱᱟ ᱥᱮ ᱱᱤᱛᱚᱜ ᱫᱚ ᱵᱟᱹᱱᱩᱜ ᱛᱟᱵᱚᱱᱟ, ᱜᱚᱜᱚ ᱵᱟᱵᱟ ᱚᱱᱟ ᱛᱤᱥ ᱦᱚᱸ ᱵᱟᱠᱼᱼ ᱢᱮᱛᱟ ᱵᱚᱱᱟ ᱟᱵᱚ ᱜᱤᱫᱽᱨᱟᱹ ᱢᱮᱱᱠᱷᱟᱱ, ᱵᱩᱡᱷᱟᱹᱣ ᱜᱤᱫᱽᱨᱟᱹ ᱫᱚ ᱱᱚᱣᱟ ᱵᱚᱱ ᱢᱮᱱ ᱛᱟᱦᱮᱱᱟᱼᱼ ᱠᱤ ᱡᱩᱫᱤ ᱥᱚᱵ ᱥᱚᱢᱚᱭ, ᱜᱚ ᱴᱷᱮᱡ ᱜᱤᱧ ᱠᱚᱠᱚᱭᱟ ᱥᱮ ᱵᱟᱵᱟ ᱴᱷᱮᱡ ᱜᱤᱧ ᱠᱚᱠᱚᱭᱟ ᱛᱳᱯ ᱞᱟᱹᱴᱩ ᱜᱤᱫᱽᱨᱟᱹ ᱢᱮᱪᱩᱨᱤᱴᱤ ᱴᱟᱭᱤᱯ ᱫᱚ, ᱛᱷᱚᱲᱟ ᱫᱩᱠᱷ ᱵᱩᱡᱷᱟᱹᱜ ᱛᱟᱦᱮᱱᱟ᱾ ᱠᱤᱢ ᱛᱷᱚᱲᱟ ᱦᱚᱸ ᱤᱱᱟᱹᱜ ᱤᱧ ᱞᱟᱹᱴᱩᱭ ᱱᱟ ᱦᱮᱸ ᱥᱮ, ᱵᱩᱫᱽᱫᱷᱤ ᱦᱮᱡ ᱟᱹᱫᱤᱧᱟ ᱟᱨ ᱯᱷᱤᱨᱼᱼ ᱵᱷᱤ ᱟᱜᱟᱨ ᱜᱚ ᱵᱟᱵᱟ ᱤᱱᱟᱹᱜ ᱠᱤᱱ ᱯᱟᱲᱦᱟᱣ ᱦᱚᱪᱚ ᱠᱤᱫᱤᱧᱟ ᱟᱨ ᱡᱩᱫᱤ ᱯᱷᱤᱨ ᱤᱧ ᱠᱚᱭ ᱠᱤᱱᱟ. ᱾ ᱛᱚ ᱢᱚᱸᱡᱽ ᱵᱟᱝ ᱵᱩᱡᱩᱜ ᱛᱟᱦᱮᱱᱟ ᱚᱱᱟᱛᱤᱧ ᱪᱟᱦᱟᱣ ᱛᱮᱦᱮᱱᱟ ᱠᱤ ᱛᱤᱱᱟᱹᱜ ᱜᱤᱫᱽᱨᱟᱹ ᱟᱵᱚ ᱠᱚ ᱟᱹᱠᱤᱞ ᱦᱚᱪᱚᱭᱮᱫ ᱵᱚᱱᱟᱼᱼ ᱛᱚ, ᱠᱩᱪ ᱱᱟ ᱠᱩᱪ ᱛᱚ ᱪᱤᱠᱟ, ᱵᱚᱦᱩᱛ, ᱡᱟᱹᱨᱩᱨᱼᱼ ᱠᱟᱱ ᱜᱮᱭᱟ, ᱟᱨ, ᱱᱤᱭᱟᱹ ᱞᱤᱜᱤᱫ ᱜᱮᱵᱚᱱ ᱚᱞᱚᱜ ᱯᱟᱲᱦᱟᱜ ᱠᱟᱱᱟ ᱦᱮᱸ ᱥᱮ᱾ ᱠᱤ ᱜᱟᱯᱟ ᱫᱤᱱ ᱤᱧᱼᱼ ᱜᱚᱼ ᱵᱟᱵᱟ ᱥᱩᱠᱷ ᱤᱧ ᱮᱢᱟᱣ ᱟᱠᱤᱱ ᱯᱷᱮᱢᱞᱤ ᱢᱚᱸᱡᱽ ᱛᱤᱧ ᱯᱨᱚᱴᱮᱠᱴ ᱫᱟᱲᱮ ᱟᱠᱚ᱾ ᱯᱞᱟᱥ ᱤᱧᱟᱹᱜ ᱦᱤᱡᱩᱜᱼᱼ ᱠᱟᱱ ᱡᱮᱱᱟᱨᱮᱥᱚᱱ ᱨᱮ ᱤᱧ ᱢᱚᱸᱡᱽ ᱛᱮ ᱚᱱᱟᱧ, ᱢᱚᱛᱞᱚᱵ ᱤᱧᱟᱹᱜ ᱞᱟᱭᱤᱯᱷ ᱢᱚᱸᱡᱽ ᱛᱤᱧ ᱤᱭᱟᱹ ᱫᱟᱲᱮᱜ ᱦᱮᱸᱼᱼ ᱪᱮᱜ? ᱛᱟᱠᱤ ᱵᱚᱞᱮ ᱫᱤᱼᱼ ᱤᱧ ᱨᱮᱱ ᱜᱤᱫᱽᱨᱟᱹᱣᱟᱜ ᱫᱤᱠᱠᱟᱹᱛ ᱵᱟᱝ ᱦᱩᱭᱩᱜ, ᱤᱧᱨᱮᱱ ᱯᱷᱮᱢᱞᱤᱭᱟᱜ ᱫᱤᱠᱠᱟᱹᱛ ᱵᱟᱝ ᱦᱩᱭᱩᱜ ᱤᱱᱟᱹ ᱥᱚᱪᱷᱟᱣ ᱠᱟᱛᱮ ᱜᱮ ᱜᱚ ᱵᱟᱵᱟ ᱠᱚᱼᱼ ᱥᱮᱲᱟᱣ ᱟᱵᱚᱱ ᱠᱟᱱᱟ ᱠᱤ ᱞᱟᱦᱟ ᱥᱮᱜ ᱢᱚᱸᱡᱽ ᱛᱮ ᱚᱞᱚᱜ ᱯᱟᱲᱦᱟᱜ ᱛᱟᱵᱚᱱ ᱯᱮ, ᱯᱟᱨ ᱢᱤᱫᱼᱼ ᱵᱟᱨ, ᱫᱤᱥᱚᱢ ᱨᱮ ᱚᱱᱠᱟ ᱢᱮᱱᱟᱜᱼᱟ, ᱢᱚᱛᱞᱚᱵ ᱼᱼ ᱯᱮᱨᱴᱮᱱ ᱥᱤᱥᱴᱮᱢ, ᱵᱚᱦᱚᱛᱼᱵᱚᱦᱚᱛ ᱡᱟᱫᱟ ᱜᱮ ᱠᱷᱟᱨᱵ ᱜᱮᱭᱟ᱾ ᱢᱚᱛᱞᱚᱵ ᱪᱮᱜ ᱤᱧ ᱢᱮᱱᱟ, ᱮᱡᱩᱠᱮᱴᱮᱰ, ᱦᱚᱲ ᱫᱚ ᱟᱹᱰᱤ ᱠᱚᱢ ᱢᱮᱱᱟᱜ ᱵᱚᱱᱟ᱾ ᱟᱨ ᱱᱤᱛᱚᱜ, ᱧᱮ ᱞᱮᱜ ᱠᱟᱱ ᱜᱮᱭᱟᱢ ᱥᱳᱥᱟᱞ ᱢᱤᱰᱤᱭᱟ ᱠᱚᱨᱮ, ᱟᱵᱚ ᱦᱚᱲᱼᱼ ᱚᱞᱚᱜ ᱯᱟᱲᱦᱟᱜ ᱵᱟᱵᱚᱱ ᱵᱟᱲᱟᱭ ᱛᱮ ᱡᱩᱢᱤ ᱡᱟᱭᱜᱟ ᱠᱚ ᱛᱤᱱᱟᱹᱜ ᱵᱚᱱ ᱨᱮᱡ ᱚᱪᱚᱜ ᱠᱟᱱᱟ ᱫᱤᱠᱼᱼ ᱠᱚᱴᱷᱮ ᱦᱮᱸ ᱥᱮ, ᱟᱨᱼᱼ ᱡᱩᱫᱤ ᱟᱵᱚ, ᱟᱵᱚ ᱞᱮᱠᱟ ᱦᱚᱸ ᱡᱩᱫᱤ ᱚᱞᱚᱜ ᱯᱟᱲᱦᱟᱜ ᱵᱚᱱ ᱪᱮᱫ ᱠᱮᱫᱟ, ᱟᱵᱚ ᱞᱮᱠᱟ ᱡᱩᱫᱤ ᱚᱞᱚᱜᱼᱼ ᱯᱟᱲᱦᱟᱜ ᱵᱚᱱ ᱪᱮᱜ ᱠᱮᱫᱟ ᱟᱨᱵᱚᱱ, ᱟᱵᱚᱨᱮᱱ ᱜᱤᱫᱽᱨᱟᱹ ᱠᱚᱵᱚᱱ ᱥᱮᱲᱟᱣ ᱟᱠᱚᱣᱟ, ᱫᱚ ᱢᱤᱫᱼᱼ ᱢᱤᱫ ᱫᱤᱱ ᱦᱤᱞᱳᱜ ᱩᱱᱠᱩ ᱥᱟᱶᱛᱮ ᱚᱱᱠᱟ ᱜᱷᱚᱴᱚᱱᱟ ᱵᱟᱝ ᱦᱩᱭᱩᱜᱼᱟ ᱦᱮᱸ ᱥᱮ᱾
ᱦᱳᱭ ᱦᱳᱭ᱾
ᱟᱫᱚ ᱚᱱᱟᱜᱤᱧ ᱪᱟᱦᱟᱣ ᱛᱟᱦᱮᱱᱟ ᱠᱤ ᱟᱵᱚ ᱜᱤᱫᱽᱨᱟᱹ, ᱵᱟᱦᱨᱮᱮ ᱨᱮᱵᱚᱱ ᱛᱟᱦᱮᱱ ᱠᱟᱱᱟᱼᱼ ᱜᱚᱜᱚ ᱛᱟᱠᱚ ᱛᱤᱱᱟᱹ ᱩᱢᱤᱫ ᱞᱟᱜᱟᱣ ᱠᱟᱛᱮᱜ ᱢᱮᱱᱟᱜ ᱠᱚᱣᱟ ᱠᱤ ᱢᱤᱫ ᱫᱤᱱ ᱦᱤᱞᱳᱜᱼᱼ ᱤᱧ ᱨᱮᱱ ᱜᱤᱫᱽᱨᱟᱹ ᱦᱚᱸ ᱡᱟᱦᱟᱱᱤᱜᱼᱼ ᱵᱟᱭ ᱵᱮᱱᱟᱜ ᱨᱮ ᱦᱚᱸ, ᱢᱚᱛᱞᱚᱵ ᱟᱡ ᱛᱷᱚᱲᱟ ᱵᱩᱫᱷᱤ ᱟᱹᱠᱤᱞ ᱵᱩᱫᱷᱤ ᱦᱮᱜ ᱟᱭ ᱢᱟ ᱦᱮᱸ ᱥᱮ᱾ ᱛᱟᱠᱤ ᱡᱟᱦᱟᱱᱟᱜ ᱞᱟᱹᱠᱛᱤ ᱯᱟᱲᱟᱜᱼᱟ, ᱠᱟᱜᱚᱡ ᱯᱚᱛᱨᱚ ᱦᱤᱡᱩᱜᱼᱟ ᱟᱵᱚ ᱴᱷᱮᱡᱼᱼ ᱦᱚᱲ ᱴᱷᱮᱡ ᱡᱮᱢᱚᱱ ᱵᱟᱵᱚᱱ ᱪᱟᱞᱟᱜ, ᱫᱤᱠᱩ ᱴᱷᱮᱡ ᱡᱮᱢᱚᱱ ᱵᱟᱵᱚᱱ ᱪᱟᱞᱟᱜ, ᱠᱤ ᱱᱚᱣᱟ ᱨᱮ ᱪᱮᱫ ᱚᱞ ᱢᱮᱱᱟᱜᱼᱟ᱾ ᱱᱚᱣᱟᱼᱼ ᱠᱚ ᱚᱞ ᱠᱟᱫᱟ, ᱚᱱᱟ ᱛᱮ ᱦᱚᱸ ᱟᱵᱚ ᱦᱚᱲ ᱟᱭᱢᱟ ᱠᱚ ᱮᱲᱮᱭᱮᱫ ᱵᱚᱱᱟ ᱦᱮᱸ ᱥᱮ, ᱪᱮᱫᱟᱜ ᱥᱮ ᱢᱮᱱᱼᱼ ᱠᱚ ᱱᱩᱭ ᱢᱟ ᱵᱟᱭ ᱵᱟᱲᱟᱭᱟ, ᱱᱩᱭ ᱢᱟ ᱡᱟᱦᱟᱸᱱᱟᱜ ᱜᱤᱧ ᱞᱟᱹᱭ ᱟᱭᱟ ᱚᱱᱟ ᱜᱮᱭ ᱯᱟᱹᱛᱭᱟᱹᱜᱼᱟ᱾
ᱦᱳᱸᱭ᱾
ᱱᱤᱛᱚᱜ ᱥᱟᱭᱮᱫ, ᱛᱷᱚᱲᱟ ᱵᱚᱦᱚᱛ ᱮᱢ ᱟᱸᱡᱚᱢ ᱠᱟᱜ ᱜᱮᱭᱟ ᱵᱚᱦᱚᱛ ᱦᱚᱲᱟᱼᱼ ᱱᱮᱥᱱᱟᱞ ᱦᱟᱭᱼᱵᱮ ᱠᱚ ᱛᱮ ᱟᱵᱚᱣᱟᱜ ᱡᱩᱢᱤ ᱡᱟᱭᱜᱟ ᱪᱟᱞᱟᱜ ᱠᱟᱱᱟ ᱦᱚᱲ ᱦᱚᱼᱼ
ᱦᱚᱭ ᱦᱮᱸ ᱦᱮᱸ ᱚᱱᱟ ᱠᱚ ᱢᱟ ᱡᱟᱹᱥᱛᱤ ᱡᱮᱢᱚᱱ ᱢᱚᱫᱽᱫᱷᱚ ᱯᱨᱚᱫᱮᱥ ᱚᱱᱛᱮ ᱨᱮᱱ ᱡᱮ ᱦᱚᱲ ᱦᱚᱯᱚᱱ ᱟᱜ ᱡᱟᱦᱟᱸ ᱠᱷᱮᱛ ᱠᱚ ᱟᱹᱰᱤ ᱜᱟᱱ ᱠᱚ ᱵᱮᱱᱟᱣᱟ ᱚᱸᱰᱮ ᱯᱷᱮᱠᱴᱟᱨᱤ ᱠᱚ ᱥᱮᱫ ᱠᱚ ᱵᱮᱱᱟᱣᱟ ᱚᱸᱰᱮ ᱢᱤᱫᱴᱟᱝ ᱟᱸᱡᱚᱢ ᱱᱚᱜ ᱱᱟ ᱠᱚᱢᱟ ᱡᱟᱥᱹᱛᱤ ᱦᱩᱭᱩᱜ ᱠᱟᱱᱟ ᱱᱤᱛᱚᱜ ᱾
ᱦᱚᱭ ᱟᱫᱚ ᱩᱱᱠᱩ ᱚᱲᱟᱜ ᱨᱮ ᱡᱩᱫᱤ ᱡᱟᱦᱟᱸᱭ ᱚᱞᱚᱜ ᱯᱟᱲᱦᱟᱜ ᱦᱚᱲ ᱵᱟᱹᱱᱩᱜ ᱜᱮᱭᱟ ᱛᱚ ᱩᱱᱤ ᱫᱚ ᱚᱱᱟ ᱯᱚᱭᱥᱟ ᱦᱚᱸ ᱧᱟᱢ ᱟᱹᱰᱤ ᱢᱩᱥᱠᱤᱞ ᱜᱮ ᱾ ᱪᱮᱫᱟᱜ ᱥᱮ ᱩᱱᱤ ᱚᱱᱟ ᱨᱮᱱᱟᱜ ᱯᱨᱚᱥᱮᱥ ᱵᱟᱭ ᱵᱟᱰᱟᱭᱟ ᱾ ᱪᱮᱠᱟ ᱠᱟᱛᱮ ᱣᱟᱱᱦᱟ ᱚᱱᱟ ᱦᱟᱹᱵᱤᱡ ᱮ ᱯᱚᱸᱦᱪᱟᱜᱼᱟ ᱟᱞᱟᱝ ᱟᱜ ᱚᱠᱛᱚ ᱦᱚᱸ ᱦᱩᱭᱩᱜ ᱠᱟᱱᱟ ᱾
ᱦᱚᱭ ᱴᱷᱤᱠ ᱜᱮᱭᱟ ᱾
ᱦᱮᱸ ᱯᱷᱤᱨ ᱚᱱᱠᱟ ᱯᱚᱨᱮ ᱠᱚᱞ ᱢᱮ ᱾
ᱟᱪᱪᱷᱟ ᱴᱷᱤᱠ ᱜᱮᱭᱟ ᱾ ᱦᱚᱭ